ᱡᱚᱦᱟᱨ ᱜᱮ ᱜᱚᱝᱠᱮ
ᱦᱚᱭ ᱡᱚᱦᱟᱨ ᱜᱮ ᱡᱚᱦᱟᱨ ᱜᱮ ᱱᱟᱯᱟᱭ ᱵᱟᱲᱟ ᱜᱮᱭᱟᱵᱮᱱ ᱱᱟᱦᱟᱜ ᱦᱚᱭ ᱦᱚᱭ ᱦᱚᱭ ᱦᱚᱭ ᱟᱞᱮ ᱦᱚᱸ ᱟᱹᱞᱤᱧ ᱦᱚᱸ ᱱᱟᱯ ᱱᱟᱯᱟᱭ ᱵᱟᱲᱟ ᱜᱮ ᱱᱟᱜ ᱢᱮᱱᱟᱜ ᱞᱤᱧᱟᱹ᱾
ᱟᱪᱪᱷᱟ ᱟᱵᱤᱱ ᱚᱱᱛᱮ ᱱᱟᱜ ᱠᱷᱟᱱ ᱵᱤᱨ ᱵᱩᱨᱩ ᱠᱚ ᱪᱮᱫᱞᱮᱠᱟ ᱢᱮᱱᱟᱜᱼᱟ?
ᱟᱞᱮ ᱥᱮᱱᱟᱜ ᱵᱤᱨᱵᱩᱨᱩ ᱠᱚᱫᱚ ᱛᱷᱚᱲᱟ ᱠᱟᱹᱴᱤᱡ ᱠᱟᱹᱴᱤᱡ ᱠᱟᱹᱴᱤᱡ ᱫᱷᱟᱨᱟ ᱧᱚᱜ ᱜᱮᱭᱟ᱾ ᱟᱨ ᱟᱹᱰᱤ ᱟᱹᱰᱤ ᱩᱛᱟᱹᱨ ᱫᱚ ᱵᱟᱹᱱᱩᱜ ᱜᱮᱭᱟ᱾ ᱛᱚ ᱟᱜ ᱮᱱᱨᱮᱦᱚᱸ ᱢᱮᱱᱟᱜ ᱵᱟᱲᱟ ᱜᱮᱭᱟ ᱫᱟᱨᱮ ᱵᱩᱨᱩ ᱠᱚ᱾
ᱥᱟᱶᱛᱮ ᱜᱟᱰᱟ ᱢᱩᱰᱩᱜ ᱠᱩ ᱢᱮᱱᱟᱜᱼᱟ, ᱡᱚᱞᱟ ᱢᱮᱱᱟᱜᱼᱟ᱾ ᱮᱱᱮ ᱮᱱᱠᱟ ᱜᱮ ᱢᱮᱱᱟᱜᱼᱟ ᱠᱟᱹᱴᱤᱡ ᱠᱟᱹᱴᱤᱡ ᱜᱮ ᱦᱳᱭ᱾
ᱟᱪᱪᱷᱟ ᱤᱧ ᱱᱚᱛᱮ ᱦᱚᱸ ᱢᱮᱱᱟᱜ ᱫᱚ ᱢᱮᱱᱟᱜᱼᱟ ᱵᱤᱨ ᱵᱩᱨᱩ ᱠᱚ᱾
ᱦᱳᱭ
ᱟᱹᱞᱤᱧ ᱱᱚᱛᱮ ᱫᱚ ᱫᱷᱟᱹᱨ ᱜᱮᱭᱟ ᱵᱤᱨ ᱠᱚ, ᱟᱨᱠᱤ ᱚᱱᱟ ᱠᱟᱹᱴᱤᱡ ᱵᱚᱲᱚ ᱧᱚᱜ ᱜᱮᱭᱟ ᱵᱤᱨ ᱠᱚ᱾
ᱦᱳᱭ ᱦᱳᱭ
ᱟᱨ ᱚᱱᱠᱟ ᱜᱟᱰᱟ ᱦᱚᱸ ᱢᱮᱱᱟᱜᱼᱟ᱾
ᱦᱳᱭ ᱟᱪᱪᱷᱟ ᱜᱚᱝᱠᱮ ᱵᱤᱨ ᱵᱩᱨ ᱵᱤᱨ ᱵᱩᱨᱩ ᱠᱚᱨᱮ ᱫᱚ ᱪᱮᱫ ᱪᱮᱫ ᱠᱩ ᱫᱟᱨᱮ ᱱᱟᱹᱲᱤ ᱠᱩ ᱡᱚ ᱡᱤᱱᱤᱥ ᱠᱩ ᱧᱟᱢᱚᱜᱚᱜᱼᱟ᱾
ᱵᱤᱨ ᱵᱩᱨᱩ ᱠᱚᱨᱮ ᱧᱟᱢᱚᱜᱚᱜᱼᱟ ᱵᱟᱹᱨᱩ ᱵᱤᱱ ᱟᱸᱡᱚᱢ ᱵᱟᱲᱟ ᱠᱟᱫᱟ?
ᱦᱳᱭ ᱦᱳᱭ ᱟᱸᱡᱚᱢ ᱟᱸᱡᱚᱢ᱾
ᱵᱟᱹᱨᱩ ᱵᱮᱞᱮ ᱡᱮᱢᱚᱱ ᱱᱚᱛᱮ ᱛᱮᱨᱮᱞ
ᱦᱳᱭ
ᱟᱨ ᱵᱤᱨ ᱠᱩᱸᱫᱽᱨᱤ ᱵᱤᱱ ᱧᱮᱞ ᱵᱟᱲᱟ ᱠᱟᱫᱟ
ᱵᱟᱹᱞᱤᱧ ᱧᱮᱞ ᱠᱟᱜᱼᱟ
ᱟᱪᱪᱷᱟ ᱵᱤᱨ ᱠᱩᱩᱸᱫᱽᱨᱤ ᱵᱟᱵᱤᱱ ᱧᱮᱞ ᱠᱟᱫᱟ ᱚᱱᱟ ᱵᱤᱨᱵᱩᱨᱩ ᱨᱮ ᱱᱚᱣᱟ ᱠᱚ ᱡᱚᱜ ᱜᱮᱭᱟ ᱵᱤᱨ ᱠᱩᱸᱫᱽᱨᱤ ᱟᱨ ᱦᱟᱱᱮ ᱪᱷᱳᱴᱳ ᱪᱷᱳᱴᱳ ᱡᱚᱜᱼᱟ ᱠᱤᱛᱟᱹ ᱠᱷᱤᱡᱩᱨ ᱵᱮᱤᱱ ᱧᱮᱞ ᱠᱟᱫᱟ ᱚᱱᱟ ᱦᱚᱸᱚᱸ ᱵᱤᱨ ᱨᱮᱜᱮᱡᱚᱜᱼᱟ
ᱦᱳᱭ ᱦᱳᱭ ᱦᱳᱭ
ᱚᱱᱟ ᱠᱚ ᱟᱨ ᱵᱤᱨ ᱨᱮᱢᱟ ᱟᱭᱢᱟ ᱤᱭᱟᱹ ᱠᱚᱫᱚ ᱢᱮᱱᱟᱜ ᱜᱮᱭᱟ ᱡᱟᱦᱟᱸ ᱨᱟᱱᱩ ᱠᱚᱠᱚ ᱵᱮᱱᱟᱣᱫᱟ ᱚᱱᱟ ᱠᱚᱨᱮᱱᱟᱜ ᱨᱮᱦᱮᱫ ᱟᱨ ᱡᱟᱦᱟᱸᱭ ᱨᱟᱱ ᱠᱚᱠᱚ ᱵᱮᱱᱟᱣᱫᱟ ᱚᱱᱟ ᱨᱮᱦᱮᱫ ᱠᱚᱫᱚ ᱢᱮᱱᱟᱜ ᱜᱮᱭᱟ
ᱦᱟᱯᱲᱟᱢ ᱠᱚ ᱞᱟᱹᱭ ᱠᱟᱜᱼᱟ ᱠᱤ ᱵᱤᱨ ᱵᱩᱨᱩ ᱠᱚᱨᱮ ᱫᱚ ᱟᱵᱩ ᱞᱟᱹᱜᱤᱫ ᱨᱟᱱ ᱠᱚ ᱧᱟᱢᱚᱜᱚᱜᱼᱟ ᱠᱚᱴᱮᱡ ᱟᱠᱩ
ᱦᱮᱸ ᱟᱫᱚ ᱟᱵᱚ ᱢᱟ ᱩᱱᱟᱹᱜ ᱫᱚ ᱵᱟᱵᱚᱱ ᱵᱟᱲᱟᱭᱟ ᱡᱮ ᱚᱠᱟᱴᱟᱜ ᱨᱮᱦᱮᱫ ᱨᱮ ᱪᱮᱫ ᱢᱟᱱᱮ ᱨᱳᱜᱽ ᱨᱮ ᱠᱟᱹᱢᱤᱭ ᱮᱢᱟ ᱟᱨᱠᱤ
ᱦᱳᱭ ᱦᱳᱭ ᱦᱳᱭ
ᱟᱨ ᱯᱟᱹᱦᱤᱞ ᱦᱟᱯᱲᱟᱢ ᱠᱚᱫᱚ ᱨᱟᱱ ᱫᱚ ᱩᱱᱟᱹᱜ ᱫᱚ ᱵᱟᱠᱚ ᱡᱚᱢ ᱛᱟᱦᱮᱸᱫ ᱢᱩᱱᱜᱟᱹ ᱱᱚᱣᱟ ᱨᱮᱦᱮᱫ ᱵᱷᱟᱹᱜᱮ ᱠᱟᱱᱟ
ᱦᱳᱭ ᱦᱳᱭ ᱨᱮᱦᱮᱫ ᱨᱟᱱ ᱜᱮᱠᱚ ᱡᱚᱢᱮᱫ ᱠᱟᱱ ᱛᱟᱦᱮᱱ ᱫᱚ
ᱟᱨ ᱟᱵᱚ ᱢᱟᱛᱚ ᱩᱱᱟᱹᱜ ᱫᱚ ᱵᱟᱵᱚᱱ ᱵᱩᱡᱟ ᱟᱵᱚ ᱛᱚ ᱟᱨ ᱨᱮᱦᱮᱫ ᱠᱚᱫᱚ ᱵᱟᱵᱚᱱ ᱡᱚᱢ ᱵᱟᱲᱟ ᱠᱟᱫᱟ ᱥᱮ
ᱦᱳᱭ ᱦᱳᱭ ᱨᱮᱦᱮᱫ ᱠᱟᱛᱮ ᱫᱚ ᱵᱟᱵᱚᱱ ᱡᱚᱢ ᱠᱟᱜᱼᱟ ᱠᱟᱹᱴᱤᱡ ᱠᱷᱚᱱ ᱜᱮ ᱦᱟᱸᱜ ᱨᱟᱱ ᱜᱮᱵᱚᱱ ᱡᱚᱢ ᱥᱮᱬᱟ ᱟᱠᱟᱱᱟ ᱦᱳᱭ ᱦᱮᱸ
ᱛᱟᱦᱞᱮ ᱟᱹᱵᱤᱱ ᱦᱚᱸ ᱚᱱᱛᱮ ᱪᱮᱫ ᱠᱚᱠᱚ ᱡᱚᱜ ᱜᱮᱭᱟ ᱵᱤᱨ ᱵᱩᱨᱩ ᱠᱚᱨᱮ ᱢᱮᱱᱟᱜ ᱛᱟᱵᱤᱱ ᱫᱚ ᱚᱱᱛᱮ ᱵᱤᱱ ᱞᱟᱹᱭ ᱠᱮᱫᱟ
ᱵᱤᱨ ᱵᱩᱨᱩ ᱠᱚᱨᱮ ᱫᱚ ᱢᱮᱱᱟᱜ ᱜᱮᱭᱟ ᱠᱩᱨᱠᱩᱴ ᱦᱩᱭᱩᱜ ᱜᱮᱭᱟ ᱠᱟᱱᱴᱷᱟᱲ ᱠᱚ ᱦᱤᱡᱩᱜ ᱜᱮᱭᱟ
ᱩᱩᱞ ᱠᱚ ᱦᱩᱭᱩᱜᱼᱟ ᱵᱟᱸᱫᱟ ᱵᱟᱹᱨᱩ ᱦᱩᱭᱩᱜᱼᱟ ᱦᱟᱣ ᱫᱚ ᱵᱟᱝ ᱠᱩᱨᱠᱩᱴ ᱵᱚᱞᱛᱮ ᱚᱱᱮ ᱜᱟᱰᱟ ᱟᱲᱮ ᱟᱲᱮᱛᱮ ᱛᱟᱦᱮᱱᱟ ᱚᱱᱟ ᱨᱮᱭᱟᱜ ᱛᱟᱞᱟ ᱨᱮᱭᱟᱜ ᱫᱚ ᱞᱮᱸᱡᱮᱨ ᱜᱮ ᱟᱹᱭᱠᱟᱹᱜᱼᱟ ᱦᱩᱸ ᱦᱩᱸ
ᱟᱨ ᱟᱯᱮ ᱚᱱᱛᱮ ᱜᱟᱰᱟ ᱢᱩᱸᱰᱩ ᱠᱚᱨᱮ ᱦᱟᱹᱠᱩ ᱠᱚ ᱛᱳᱢᱟᱨ ᱨᱚᱠᱚᱡ ᱠᱚ ᱢᱮᱱᱟᱜ ᱠᱚᱜᱮᱭᱟ ᱥᱮ ᱵᱟᱝ
ᱦᱳᱭ ᱦᱳᱭ ᱦᱳᱭ ᱜᱟᱰᱟ ᱢᱩᱸᱰᱩ ᱠᱚᱨᱮ ᱦᱟᱹᱠᱩ ᱠᱩᱠᱩ ᱧᱟᱢᱚᱜ ᱜᱮᱭᱟ ᱨᱚᱠᱚᱡ ᱠᱚᱠᱚ ᱧᱟᱢᱚᱜᱼᱟ
ᱟᱪᱪᱷᱟ
ᱦᱳᱭ
ᱟᱨ ᱚᱱᱛᱮ ᱵᱤᱨ ᱵᱤᱨᱵᱩᱨᱩ ᱠᱚᱨᱮᱫ ᱟᱨᱠᱤ ᱡᱟᱦᱟᱸ ᱠᱚᱵᱚᱱ ᱧᱮᱞ ᱵᱟᱲᱟ ᱠᱟᱫᱟ ᱡᱤᱵᱽᱼ ᱡᱤᱭᱟᱹᱞᱤ ᱫᱚᱠᱚ ᱛᱟᱦᱮᱱ ᱜᱮᱭᱟ ᱵᱤᱨ ᱵᱩᱨᱩ ᱠᱚᱨᱮ
ᱦᱳᱭ ᱦᱳᱭ ᱛᱟᱦᱮᱸ ᱛᱟᱦᱮᱸ ᱦᱟᱹᱛᱤ ᱠᱚᱠᱚ ᱛᱟᱦᱮᱱᱟ
ᱦᱮᱸ ᱩᱱᱠᱩ ᱛᱤᱱᱟᱹᱜ ᱡᱳᱨ ᱢᱮᱱᱟᱜ ᱠᱚᱣᱟ
ᱩᱱᱠᱩ ᱡᱟᱹᱨᱩᱨᱤ ᱡᱟᱹᱨᱩᱨᱤ ᱢᱮᱱᱟᱜᱼᱟ ᱛᱤᱱᱟᱹᱜ ᱟᱹᱰᱤ ᱡᱳᱨ ᱜᱮ ᱢᱮᱱᱟᱜ ᱠᱚᱣᱟ ᱵᱷᱟᱜᱮ ᱜᱮ ᱢᱮᱱᱟᱜ ᱠᱚᱣᱟ ᱟᱫᱚ ᱡᱟᱹᱥᱛᱤ ᱫᱚ ᱰᱷᱮᱨ ᱫᱚ ᱢᱮᱱᱟᱜ ᱠᱚᱣᱟ ᱦᱟᱹᱛᱤᱜᱮ
ᱦᱟᱹᱛᱤ
ᱦᱟᱹᱛᱤ ᱛᱩᱭᱩ
ᱟᱞᱮ ᱱᱚᱛᱮ ᱟᱞᱮ ᱱᱚᱛᱮ ᱦᱚᱸ ᱦᱟᱹᱛᱤ ᱛᱩᱭᱩ ᱦᱟᱰᱜᱟᱨ ᱠᱚ
ᱦᱳᱭ ᱦᱳᱭ
ᱩᱱᱠᱩ ᱦᱚ ᱢᱮᱱᱟᱜ ᱠᱚᱜᱮᱭᱟ ᱚᱱᱛᱮ ᱟᱯᱮ ᱚᱱᱛᱮ ᱵᱤᱨ ᱵᱩᱨᱩ ᱠᱚᱨᱮ ᱛᱟᱦᱚᱞᱮ ᱠᱩᱞᱟᱹᱭ ᱠᱚᱠᱚ ᱩᱰᱩᱠᱚᱜ ᱜᱮᱭᱟ ᱥᱮ ᱵᱟᱝ
ᱦᱮᱸ ᱩᱰᱩᱜᱚᱜ ᱜᱮᱭᱟ ᱠᱚ ᱩᱰᱩᱜ ᱦᱚ ᱫᱚᱢᱮ ᱠᱚ ᱩᱰᱩᱜ ᱥᱮᱛᱟᱜ ᱠᱚ ᱩᱰᱩᱜᱠᱚᱜᱼᱟ
ᱟᱨ ᱟᱨ ᱟᱯᱮ ᱚᱱᱛᱮ ᱤᱭᱟᱹ ᱠᱚ ᱪᱮᱫ ᱞᱮᱠᱟ ᱢᱟᱨᱟᱜ ᱠᱚ
ᱦᱳᱭ ᱢᱟᱨᱟᱜ ᱠᱚᱫᱚ ᱱᱟᱦᱟᱜ ᱟᱹᱰᱤ ᱠᱚᱢ ᱠᱚ ᱩᱰᱩᱠᱚᱜᱼᱟ ᱦᱳᱭ ᱢᱟᱨᱟᱜ ᱫᱚ ᱠᱚᱢ ᱜᱮᱠᱚ ᱩᱰᱩᱠᱚᱜᱼᱟ ᱟᱨ ᱠᱩᱞᱟᱹᱭ ᱰᱮᱦᱮᱨ ᱠᱚ ᱩᱰᱩᱠᱚᱜᱼᱟ ᱛᱩᱭᱩ ᱠᱚ ᱩᱰᱩᱠᱚᱜᱼᱟ ᱦᱟᱹᱛᱤ ᱠᱚ ᱩᱰᱩᱠᱚᱜᱼᱟ
ᱟᱨ ᱮᱢᱱᱤ ᱵᱤᱨ ᱵᱩᱨᱩ ᱨᱮ ᱩᱱᱠᱩ ᱵᱟᱜ ᱵᱷᱟᱞᱩᱠ ᱠᱚᱫᱚ ᱵᱟᱹᱱᱩᱜ ᱠᱚᱣᱟ ᱛᱚ ᱵᱟᱝ
ᱦᱳᱭ ᱵᱟᱜ ᱵᱷᱟᱹᱞᱩᱠ ᱫᱚ ᱵᱟᱹᱱᱩᱜ ᱠᱚᱣᱟ
ᱟᱪᱪᱷᱟ
ᱟᱪᱪᱷᱟ ᱜᱚᱢᱠᱮ ᱢᱤᱫᱴᱮᱡ ᱠᱟᱛᱮ ᱠᱟᱛᱷᱟ ᱞᱤᱧ ᱠᱩᱞᱤ ᱠᱮᱵᱤᱱᱟ ᱟᱵᱮᱱ ᱢᱳᱵᱟᱭᱤᱞ ᱦᱚᱲ ᱠᱚ ᱞᱟᱹᱭᱮᱜᱼᱟ ᱠᱤ ᱵᱟᱹᱲᱤᱡ ᱜᱮᱭᱟ ᱟᱵᱮᱱ ᱛᱤᱱᱟᱹᱜ ᱚᱱᱟ ᱪᱮᱛᱟᱱ ᱛᱮ ᱪᱮᱫ ᱵᱤᱱ ᱢᱮᱱᱟ
ᱟᱞᱤᱧ ᱞᱤᱧ ᱢᱚᱱᱮᱭᱟ ᱟᱹᱞᱤᱧ ᱪᱮᱛᱟᱱ ᱛᱮᱫᱚ ᱢᱤᱫ ᱯᱚᱠᱠᱷᱮ ᱢᱚᱱᱮ ᱞᱮᱠᱷᱟᱱ ᱞᱤᱧ ᱢᱚᱱᱮᱭᱟ ᱵᱷᱟᱜᱤ ᱟᱨ ᱢᱤᱫ ᱯᱷᱚᱠᱠᱮ ᱢᱚᱱᱮ ᱞᱮᱠᱷᱟᱱᱞᱤᱧ ᱞᱟᱹᱭᱟ ᱵᱟᱹᱲᱤᱡ
ᱦᱳᱭ ᱦᱳᱭ
ᱟᱹᱞᱤᱧᱟᱜ ᱢᱚᱱᱮ ᱛᱮᱞᱤᱧ ᱵᱩᱡ ᱠᱮᱫᱟ ᱡᱟ ᱢᱳᱵᱟᱭᱤᱞ ᱱᱟᱜ ᱠᱷᱟᱱ ᱟᱵᱚ ᱦᱚᱲ ᱫᱚ ᱵᱟᱭ ᱠᱷᱟᱨᱟᱯᱮᱫ ᱵᱚᱱᱟ
ᱦᱳᱭ ᱦᱳᱭ
ᱤᱱᱠᱷᱟᱱ ᱢᱳᱵᱟᱭᱤᱞ ᱫᱚ ᱪᱮᱫ ᱞᱮᱠᱟᱢ ᱪᱮᱫ ᱞᱮᱠᱟᱵᱤᱱ ᱤᱭᱩᱥᱮᱭᱟ ᱚᱱᱠᱟᱜᱮ ᱱᱟᱜᱟ ᱠᱷᱟᱱ ᱩᱱᱤ ᱫᱚ ᱪᱟᱞᱟᱜᱼᱟ
ᱦᱳᱭ ᱦᱳᱭ ᱦᱳᱭ ᱴᱷᱤᱠ ᱟᱫᱚ ᱦᱚᱲ ᱠᱚ ᱢᱮᱱᱮᱜᱼᱟ ᱥᱮ ᱟᱹᱰᱤ ᱠᱟᱹᱴᱤᱡ ᱡᱟᱹᱥᱛᱤ ᱵᱮᱵᱚᱦᱟᱨ ᱞᱮᱠᱷᱟᱡ ᱥᱮ ᱤᱭᱩᱡᱽ ᱞᱮᱠᱷᱟᱱ ᱫᱚ ᱦᱟᱸᱜ ᱦᱚᱲ ᱠᱚ ᱵᱟᱹᱲᱤᱡ ᱪᱟᱵᱟᱜ ᱠᱟᱱᱟ
ᱚᱱᱟ ᱢᱟ ᱡᱟ ᱵᱤᱱ ᱞᱟᱹᱭ ᱠᱮᱫᱟ ᱴᱷᱤᱠ
ᱦᱳᱭ ᱦᱳᱭ ᱦᱳᱭ ᱦᱩᱸ ᱦᱩᱸ ᱦᱩᱸ
ᱛᱟᱦᱚᱞᱮ ᱜᱚᱢᱠᱮ ᱟᱵᱚᱦᱟᱸᱠᱚ ᱪᱮᱫ ᱞᱮᱠᱟ ᱢᱮᱱᱟᱜᱼᱟ
ᱦᱮᱸ
ᱦᱮᱸ ᱟᱵᱚᱦᱟᱠᱚ ᱪᱮᱫ ᱞᱮᱠᱟ ᱢᱮᱱᱟᱜᱼᱟ ᱥᱮ ᱵᱟᱝ ᱵᱟᱭ ᱨᱤᱢᱤᱞ ᱵᱟᱲᱟ ᱟᱠᱟᱫᱟ
ᱵᱟᱝᱞᱤᱧ ᱵᱩᱡ ᱠᱟᱜᱼᱟ ᱦᱳᱭ ᱦᱳᱭ ᱨᱤᱢᱤᱞ ᱫᱚ ᱨᱤᱢᱤᱞ ᱟᱠᱟᱜ ᱜᱮᱭᱟ ᱨᱤᱢᱤᱞ ᱵᱟᱲᱟ ᱠᱟᱜᱽ ᱜᱮᱭᱟᱭ ᱟᱨ ᱥᱤᱛᱩᱝ ᱥᱤᱛᱩᱝ ᱦᱚᱸ ᱢᱮᱱᱟᱜ ᱜᱮᱭᱟ ᱨᱤᱢᱤᱞ ᱦᱚᱸ ᱢᱮᱱᱟᱜ ᱜᱮᱭᱟ ᱦᱩᱸ ᱛᱟ ᱛᱟᱞᱟ ᱨᱮ ᱫᱟᱜ ᱟᱭᱟᱭ ᱜᱚᱢᱠᱮ ᱟᱵᱚ ᱢᱟᱹᱱᱢᱤ ᱡᱤᱭᱚᱱ ᱨᱮ ᱚᱞᱚᱜ ᱯᱟᱲᱦᱟᱜ ᱫᱚ ᱛᱤᱱᱟᱹᱜ ᱞᱟᱹᱠᱛᱤᱭᱟᱜ ᱢᱮᱱᱟᱜᱼᱟ ᱛᱤᱱᱟᱹᱜ ᱡᱚᱨᱩᱨᱤ ᱢᱮᱱᱟᱜᱼᱟ
ᱱᱮᱛᱟᱨ ᱤᱭᱟᱹ ᱨᱮᱫᱚ ᱧᱮᱞᱚᱜ ᱠᱟᱱᱟ ᱜᱚᱢᱠᱮ ᱡᱮ ᱚᱞᱚᱜ ᱯᱟᱲᱦᱟᱣ ᱫᱚ ᱚᱵᱚᱥᱥᱳᱭ ᱫᱚᱨᱠᱟᱨᱟ ᱟᱵᱚ ᱢᱟᱱᱮ ᱦᱚᱲᱢᱚ ᱡᱤᱣᱤ ᱨᱮ ᱚᱞᱚᱜ ᱯᱟᱲᱦᱟᱜ ᱫᱚ ᱫᱚᱨᱠᱟᱨ ᱜᱮᱭᱟ ᱢᱟᱥᱴ ᱚᱞᱚᱜ ᱯᱟᱲᱦᱟᱜ ᱵᱟᱝᱠᱷᱟᱱ ᱟᱵᱚ ᱫᱚ ᱪᱮᱫ ᱦᱚᱸ ᱵᱟᱵᱚᱱ ᱪᱤᱠᱟᱹ ᱫᱟᱲᱮᱭᱟᱜᱼᱟ᱾
ᱦ
ᱛᱟᱦᱮᱞᱮ ᱜᱚᱝᱠᱮ ᱟᱹᱵᱤᱱ ᱢᱤᱫᱴᱟᱝ ᱞᱤᱧ ᱠᱩᱞᱤ ᱵᱤᱱ ᱜᱮ
ᱦᱳᱭ
ᱱᱚᱜᱼᱚᱭ ᱡᱮ ᱚᱞᱚᱜ ᱯᱟᱲᱦᱟᱣ ᱫᱤᱠ ᱫᱤᱭᱮ ᱟᱨᱠᱤ ᱡᱮ ᱛᱳᱢᱟᱨ ᱟᱵᱚᱨᱮᱱ ᱠᱤᱪᱷᱩ ᱠᱤᱪᱷᱩ ᱢᱟᱱᱮ ᱜᱤᱫᱽᱨᱟᱹ ᱠᱚᱠᱚ ᱢᱮᱱᱟᱜ ᱠᱚᱣᱟ ᱛᱚ ᱵᱟᱝᱠᱚ ᱯᱟᱲᱦᱟᱜ ᱠᱟᱱ ᱜᱮᱭᱟ
ᱦᱳᱭ
ᱛᱟᱦᱚᱞᱮ ᱩᱱᱠᱩ ᱵᱟᱠᱷᱨᱟᱛᱮ ᱪᱮᱫ ᱵᱤᱱ ᱞᱟᱹᱭᱟ ᱢᱟᱱᱮ ᱩᱱᱠᱩᱣᱟᱜ ᱢᱚᱱᱳᱵᱷᱟᱵ ᱵᱟᱠᱷᱨᱟᱛᱮ
ᱟᱪᱪᱷᱟ ᱟᱹᱞᱤᱧ ᱞᱤᱧ ᱢᱮᱱ ᱜᱮᱭᱟ ᱡᱟᱦᱟᱸᱭ ᱠᱚ ᱩᱱᱠᱩ ᱵᱟᱠᱚ ᱚᱞᱚᱜ ᱯᱟᱲᱦᱟᱜ ᱠᱟᱱᱟ ᱥᱮ ᱩᱱᱠᱩ ᱫᱚ ᱢᱤᱫᱴᱮᱱ ᱪᱮᱫ ᱠᱚ ᱦᱩᱫᱤᱥ ᱛᱮ ᱵᱟᱠᱚ ᱯᱟᱲᱦᱟᱜ ᱠᱟᱱᱟ ᱚᱱᱟ ᱢᱟ ᱵᱟᱹᱞᱤᱧ ᱞᱟᱹᱭ ᱫᱟᱲᱮᱭᱟᱜᱼᱟ ᱠᱤᱱᱛᱩ ᱩᱱᱠᱩᱣᱟᱜ ᱫᱚ ᱱᱚᱣᱟ ᱥᱚᱢᱚᱥᱟ ᱵᱷᱚᱵᱤᱥᱚᱛ ᱱᱚᱝᱠᱟ ᱦᱩᱭᱩᱜ-ᱟ ᱠᱤ ᱟᱢ ᱡᱩᱫᱤ ᱚᱞᱚᱜ ᱯᱟᱲᱦᱟᱜ ᱵᱟᱝᱠᱷᱟᱱ ᱟᱢᱟᱜ ᱦᱮᱸ ᱟᱢᱟᱜ ᱱᱮᱛᱟᱨ ᱢᱟ ᱵᱟᱰᱟᱭ ᱜᱮᱭᱟᱵᱚᱱ ᱡᱮ ᱡᱚᱛᱚ ᱜᱮ ᱚᱞᱚᱜ ᱯᱟᱲᱦᱟᱜ ᱦᱩᱭᱩᱜ ᱟᱨ ᱪᱮᱫ ᱦᱚᱸ ᱵᱟᱹᱱᱩᱜᱼᱟ ᱡᱟᱦᱟᱸ ᱵᱚᱱ ᱪᱟᱞᱟᱜᱼᱟ ᱚᱸᱰᱮᱜᱮ ᱚᱞᱚᱜ ᱯᱟᱲᱦᱟᱜ ᱡᱩᱲ ᱠᱟᱱᱟ ᱢᱤᱫᱴᱮᱱ ᱥᱟᱭᱤᱱᱵᱳᱨᱰ ᱚᱞ ᱛᱟᱦᱮᱱᱟ ᱚᱱᱟ ᱦᱚᱸ ᱵᱟᱢ ᱡᱩᱫᱤ ᱟᱢ ᱵᱟᱢ ᱵᱟᱰᱟᱭ ᱠᱷᱟᱡ ᱛᱟᱦᱚᱞᱮ ᱪᱤᱠᱟ ᱵᱚᱱ ᱧᱮᱞ ᱠᱮᱜ-ᱟ᱾ ᱟᱨ ᱤᱱᱟᱹ ᱯᱚᱨ ᱵᱚᱱ ᱧᱮᱞᱟ ᱡᱟᱦᱟᱱᱟᱜ ᱠᱷᱮᱛᱨᱚ ᱨᱮᱜᱮ ᱢᱟᱱᱮ ᱚᱞᱚᱜ ᱟᱹᱠᱤᱞ ᱵᱟᱝᱠᱷᱟᱱ ᱡᱟᱦᱟᱸᱭ ᱦᱚᱲᱮ ᱯᱚᱥᱲᱟᱣ ᱠᱟᱫ ᱢᱮᱭᱟ ᱵᱷᱟᱥᱟ ᱵᱟᱵᱚᱱ ᱵᱟᱰᱟᱭᱟ ᱟᱨ ᱛᱚ ᱚᱱ ᱚᱱᱟ ᱠᱚ ᱯᱨᱚᱵᱞᱮᱢ ᱠᱚ ᱟᱭᱢᱟ ᱰᱷᱮᱨᱳᱼᱟ
ᱦᱩᱭᱩᱜᱼᱼᱟ ᱡᱟᱦᱟᱸᱭ ᱠᱚ ᱵᱟᱠᱚ ᱚᱞᱚᱜ ᱯᱟᱲᱦᱟᱣᱫᱟ ᱛᱟᱭᱛᱚ
ᱦᱳᱭ ᱦᱳᱭ ᱩᱱᱠᱩ ᱡᱟᱦᱟᱸᱭ ᱠᱚ ᱵᱟᱠᱚ ᱚᱞ ᱯᱟᱲᱦᱟᱣ ᱠᱟᱜ
ᱠᱟᱹᱴᱤᱡ ᱚᱞᱚᱜ ᱯᱟᱲᱦᱟᱜ ᱛᱟᱦᱮᱸ ᱞᱮᱱᱠᱷᱟᱱ ᱟᱡ ᱟᱡᱛᱮᱜᱮ ᱡᱷᱚᱛᱚᱭ ᱪᱤᱠᱟᱹ ᱫᱟᱲᱮᱭᱟᱜᱼᱟ ᱮ ᱟᱡ ᱟᱡᱛᱮᱜᱮ ᱡᱟᱦᱟᱸ ᱥᱮᱫ ᱦᱮᱸ ᱟᱡ ᱟᱡ ᱛᱮᱜᱮ ᱡᱟᱦᱟᱱᱟᱜ ᱠᱚ ᱯᱷᱚᱨᱚᱢ ᱠᱚ ᱦᱮᱡ ᱮᱱᱟ ᱯᱷᱤᱞᱟᱯ ᱫᱟᱲᱮᱭᱟᱜᱼ ᱟᱭ ᱧᱮᱞ ᱦᱩᱫᱤᱥ ᱫᱟᱲᱮᱜᱼ ᱟᱭ ᱡᱮ ᱱᱚᱣᱟ ᱫᱚ ᱱᱚᱣᱟ ᱨᱮᱱᱟᱜ ᱯᱷᱚᱨᱚᱢ ᱠᱟᱱᱟ
ᱦᱮᱸ ᱦᱮᱸ
ᱠᱤᱱᱛᱩ ᱟᱵᱚ ᱢᱟᱛᱚ ᱠᱤᱪᱷᱩ ᱦᱚᱲ ᱫᱚ ᱵᱟᱝᱠᱚ ᱵᱟᱲᱟᱭᱟ ᱚᱱᱠᱟ ᱫᱚ ᱩᱹᱜ ᱛᱚ ᱧᱮᱞ ᱦᱩᱫᱤᱥ ᱵᱟᱹᱱᱩᱜ ᱛᱟᱠᱚᱣᱟ
ᱦᱩᱸ ᱛᱚ ᱜᱮ ᱠᱟᱛᱷᱟ ᱫᱚ ᱚᱱᱟᱛᱮ ᱩᱱᱠᱩ ᱫᱚ ᱟᱹᱰᱤ ᱵᱷᱩᱞ ᱠᱚ ᱠᱚᱨᱟᱣᱮᱫᱼᱟ ᱡᱟᱦᱟᱸᱭ ᱡᱩᱫᱤ ᱵᱟᱠᱚ ᱚᱞ ᱯᱟᱲᱦᱟᱜᱮᱫ ᱠᱟᱱᱟ ᱚᱞ ᱯᱟᱲᱦᱟᱜ ᱵᱟᱠᱚ ᱥᱮᱬᱟᱭᱮᱫᱼᱟ ᱩᱱᱠᱩ ᱫᱚ ᱟᱹᱰᱤ ᱵᱷᱩᱞ ᱠᱚ ᱠᱟᱹᱢᱤᱭᱮᱫᱼᱟ ᱟᱹᱞᱤᱧ ᱫᱚᱞᱤᱧ ᱢᱮᱱᱟ ᱦᱮᱸ ᱜᱚᱝᱠᱮ ᱟᱯᱮᱥᱮᱫ ᱫᱚ ᱪᱟᱥᱟ ᱵᱟᱥᱟ ᱫᱚ ᱪᱮᱫ ᱞᱮᱠᱟ ᱛᱤᱱᱟᱹᱜ ᱦᱟᱹᱵᱤᱡ ᱦᱩᱭᱩᱭ-ᱟ ᱟᱠᱟᱱᱟ
ᱪᱟᱥᱟᱵᱟᱥᱟ ᱵᱚᱞᱛᱮ ᱱᱮᱜᱼᱮ ᱛᱚᱞᱟ ᱠᱚᱞᱮ ᱜᱤᱲᱤᱭᱮᱫ ᱜᱮ ᱦᱩᱲᱩ ᱠᱚ
ᱪᱟᱥ ᱵᱟᱥ
ᱟ ᱪᱟᱥᱟᱵᱟᱥ ᱫᱚ ᱚᱱᱮ ᱛᱚᱞᱟ ᱠᱷᱮᱛ ᱠᱚ ᱨᱮᱰᱤ ᱵᱟᱲᱟ ᱦᱩᱭᱩᱜ ᱠᱟᱱᱟ
ᱦᱳᱭ ᱦᱳᱭ
ᱛᱚᱞᱟ ᱠᱚ ᱜᱤᱲᱤ ᱵᱟᱲᱟ ᱦᱩᱭᱩᱜ ᱞᱟᱹᱜᱤᱫ
ᱦᱩᱸ
ᱦ
ᱟᱨ ᱪᱮᱫ ᱠᱚᱯᱮ ᱪᱟᱥ ᱜᱮᱭᱟ
ᱪᱟᱥᱢᱟ ᱟᱭᱢᱟ ᱜᱮᱞᱮ ᱪᱟᱥ ᱜᱮᱭᱟ
ᱦᱳᱭ
ᱦᱩᱲᱩ ᱛᱟᱨᱯᱚᱨᱮ ᱚᱱᱮ ᱡᱟᱦᱟᱸ ᱠᱚ ᱞᱟᱹᱭᱮᱫᱟ ᱛᱤᱞ
ᱦᱮᱸ ᱦᱮᱸ
ᱛᱟᱨᱯᱚᱨᱮ ᱠᱚ ᱞᱟᱹᱭᱟ ᱚᱱᱮ ᱛᱩᱲᱤ
ᱦᱳᱭ
ᱛᱟᱨᱯᱚᱨᱮ ᱟᱨ ᱢᱤᱫᱴᱟᱝ ᱠᱚ ᱞᱟᱹᱭᱟ ᱟᱞᱩ
ᱟᱹᱞᱩ
ᱦᱮᱸ ᱠᱩᱸᱫᱽᱨᱤ ᱯᱚᱴᱚᱞ ᱡᱷᱤᱸᱜᱟᱹ ᱰᱷᱮᱸᱲᱚᱥ ᱢᱟᱱᱮ ᱟᱭᱢᱟ ᱜᱮᱞᱮ ᱪᱟᱥ ᱜᱮᱭᱟ ᱟᱨᱠᱤ ᱡᱷᱚᱛᱚ ᱜᱮ
ᱦᱳᱭ ᱦᱳᱭ
ᱟᱨ ᱟᱹᱵᱤᱱ ᱚᱱᱛᱮ ᱫᱚ?
ᱟᱞᱮ ᱠᱚᱦᱚᱸ ᱡᱚᱛᱚᱜᱮ ᱡᱚᱛᱚ ᱜᱮᱞᱮ ᱪᱟᱥ ᱜᱮᱭᱟ ᱯᱟᱴ ᱞᱮ ᱪᱟᱥ ᱜᱮᱭᱟ ᱛᱤᱞ ᱠᱚᱞᱮ ᱪᱟᱥ ᱜᱮᱭᱟ ᱟᱹᱞᱩ ᱠᱚ ᱵᱮᱸᱜᱟᱲ ᱠᱚ ᱵᱤᱞᱟᱹᱛᱤ
ᱦᱩ
ᱚᱱᱟ ᱠᱚ ᱡᱚᱛᱚ ᱜᱮᱞᱮ ᱪᱟᱥ ᱜᱮᱭᱟ ᱟᱨ ᱜᱚᱭ ᱡᱟᱝᱞᱤ ᱯᱟᱴ ᱠᱚ ᱪᱮᱫ ᱠᱚ ᱦᱮᱱᱛᱮᱱ ᱡᱚᱛᱚᱜ ᱜᱮ ᱦᱤᱡᱩᱜ ᱜᱩᱣᱟᱹ ᱠᱚᱞᱮ ᱵᱟᱱ ᱜᱮᱭᱟᱞᱮ ᱪ ᱚ ᱠᱚᱦ ᱠᱚ ᱪᱟᱥ ᱜᱮᱭᱟ ᱠᱚ
ᱟᱪᱪᱷᱟ
ᱦᱳᱭ ᱤᱱᱟᱹ ᱠᱚ ᱟᱞᱮ ᱠᱚ ᱥᱮᱫ ᱨᱮᱠᱚ ᱪᱟᱣ ᱵᱟᱲᱟᱜᱼᱟ ᱾
ᱦᱩ ᱛᱟᱦᱚᱞᱮ ᱚᱱᱛᱮ ᱚᱱᱛᱮ ᱥᱚᱵᱡᱤ ᱠᱚᱨᱮᱱᱟᱜ ᱢᱟᱨᱠᱮᱴ ᱠᱚ ᱪᱮᱫ ᱞᱮᱠᱟ?
ᱥᱚᱵᱡᱤ ᱠᱚᱨᱮᱱᱟᱜ ᱢᱟᱨᱠᱮᱴ ᱠᱚᱫᱚ ᱟᱹᱰᱤ ᱫᱚ ᱵᱟᱝ ᱫᱟᱢᱟ ᱵᱚᱞᱮ ᱥᱚᱥᱛᱟ ᱧᱚᱜ ᱜᱮᱭᱟ ᱾
ᱦᱩ
ᱟᱹᱰᱤ ᱩᱛᱟᱹᱨ ᱫᱟᱢ ᱫᱚ ᱵᱟᱹᱱᱩᱜ ᱜᱮᱭᱟ ᱚᱱᱟ ᱛᱷᱚᱲᱟ ᱛᱷᱚᱲᱟ ᱜᱮ ᱫᱟᱢᱟ ᱵᱚᱞᱮ ᱡᱚᱛᱚ ᱦᱚᱲ ᱜᱮᱠᱚ ᱪᱟᱥᱟ ᱛᱮ
ᱦᱮ
ᱛᱚ ᱚᱱᱟ ᱠᱷᱟᱹᱛᱤᱨ ᱠᱚᱢ ᱧᱚᱜ ᱜᱮᱭᱟ
ᱟᱪᱪᱷᱟ ᱛᱟᱦᱚᱞᱮ ᱟᱹᱵᱤᱱ ᱚᱱᱛᱮ ᱛᱚᱞᱟ ᱠᱚᱵᱤᱱ ᱜᱤᱰᱤ ᱵᱟᱲᱟ ᱠᱮᱫᱟ ᱥᱮ ᱟᱣᱨᱤ
ᱦᱳᱭ ᱦᱳᱭ ᱜᱤᱰᱤ ᱵᱟᱲᱟᱜ ᱢᱤᱫ ᱦᱟᱯᱛᱟ ᱠᱷᱟᱱᱜᱤ ᱨᱚᱦᱚᱭ ᱜᱟᱱᱚᱜᱚᱜᱼᱟ ᱾
ᱟᱪᱪᱷᱟ ᱟᱪᱪᱷᱟ
ᱦᱳᱭ
ᱟᱹᱞᱤᱧ ᱱᱚᱛᱮ ᱫᱚ ᱛᱮᱦᱮᱧ ᱞᱤᱧ ᱜᱤᱲᱤ ᱟᱠᱟᱫᱟ
ᱟᱪᱪᱷᱟ ᱛᱮᱦᱮᱧ ᱵᱮᱱ ᱜᱤᱰᱤᱭᱮᱫᱼᱟ ᱥᱮ
ᱦᱟᱸ
ᱦᱳᱭ ᱟᱫᱚ ᱛᱤᱱᱟᱹᱜ ᱫᱤᱱ ᱜᱟᱱ ᱡᱟᱹᱨᱩᱲᱟ ᱟᱯᱮ ᱚᱸᱰᱮ ᱚᱱᱟ ᱨᱚᱦᱚᱭ ᱡᱩᱛᱩᱜ ᱞᱟᱹᱜᱤᱫ?
ᱳᱭ ᱛᱳᱢᱟᱨ ᱠᱩᱲᱤ ᱫᱤᱱ ᱾
ᱠᱩᱲᱤ ᱫᱮᱱ ᱦᱳᱭ ᱦᱳᱭ ᱠᱩᱲᱤ ᱫᱤᱱ ᱜᱟᱱ ᱡᱮᱲᱩᱲᱟ ᱦᱳᱭ
ᱟᱫᱚ ᱫᱮᱠᱷᱚ ᱛᱳᱢᱟᱨ ᱢᱟᱱᱮ ᱱᱚᱛᱮ ᱫᱟᱜ ᱦᱚᱸᱛᱚ ᱫᱚᱨᱠᱟᱨ ᱦᱩᱲᱩ ᱠᱚ ᱨᱚᱦᱚᱭ ᱞᱟᱹᱜᱤᱫ ᱥᱮᱨᱢᱟ ᱛᱮ ᱵᱟᱭ ᱫᱟᱜ ᱞᱮᱠᱷᱟᱱ ᱛᱚ ᱵᱟᱸᱧ ᱨᱚᱦᱚᱭ ᱫᱟᱲᱮᱭᱟᱜᱼᱟ ᱾
ᱦᱳᱭ ᱦᱳᱭ ᱦᱩᱸ ᱦᱩᱸ ᱚᱱᱟᱜᱮ ᱯᱨᱚᱵᱞᱮᱢ ᱫᱚ ᱚᱱᱟᱜᱮ ᱢᱮᱱᱟᱜᱼᱟ ᱡᱩᱫᱤ ᱥᱮᱨᱢᱟ ᱠᱷᱚᱱ ᱵᱟᱭ ᱫᱟᱜ ᱡᱟᱹᱲᱤᱭᱟ ᱥᱮ